ᱦᱮᱸ ᱡᱚᱦᱟᱨ ᱜᱚᱝᱠᱮ ᱦᱮᱸ
ᱛᱟᱯᱚᱨ ᱮ ᱵᱷᱟᱹᱜᱤ ᱜᱮ ᱢᱮᱱᱟᱜ ᱵᱮᱱᱟ᱾
ᱦᱩᱸ ᱵᱷᱟᱹᱜᱤ ᱜᱮ ᱟᱵᱮᱱ ᱜᱮ
ᱦᱮ ᱟᱞᱤᱧ ᱦᱚ ᱵᱷᱟᱜᱤ ᱜᱮ
ᱦᱮᱸ ᱦᱮᱸ
ᱱᱮᱛᱟᱨ ᱢᱟ ᱠᱩᱲᱤ ᱜᱤᱫᱽᱨᱟᱹ ᱦᱚᱸ ᱪᱮᱫ ᱵᱤᱱ ᱢᱮᱛᱟ ᱠᱚᱣᱟ ᱠᱟᱛᱷᱟ ᱠᱚ ᱵᱟᱠᱚ ᱵᱩᱡᱷᱟᱹᱣ ᱮᱟ ᱟᱭᱳ ᱵᱟᱵᱟᱜ ᱠᱟᱛᱷᱟ ᱛᱮᱦᱚᱸ ᱵᱟᱠᱚ ᱪᱟᱞᱟᱜ ᱞᱟᱹᱜᱤᱫᱚᱜ ᱠᱟᱱᱟ᱾ ᱟᱠᱚ ᱥᱟᱫᱤᱱᱤᱭᱟᱹ ᱠᱚ ᱯᱟᱸᱡᱟᱭ ᱫᱟᱠᱚ ᱦᱮᱸ ᱟᱫᱚ ᱟᱞᱤᱧ ᱫᱚ ᱟᱞᱮᱭᱟᱜ ᱵᱚᱪᱷ ᱵᱟᱝ
ᱥᱟᱫᱷᱤᱱ ᱫᱚ ᱴᱷᱤᱠ ᱜᱮᱭᱟ ᱠᱤᱱᱛᱩ ᱟᱫᱚ ᱮᱛ ᱯᱚᱨᱤᱢᱟᱱ ᱥᱟᱫᱷᱤᱱ ᱟᱫᱚ ᱱᱚᱣᱟ ᱫᱚ ᱩᱱᱟᱹᱜ ᱫᱚ ᱥᱤᱢᱟᱹ ᱵᱟᱭᱨᱮ ᱪᱟᱞᱟᱜ ᱠᱟᱱᱟᱤᱱᱛᱩ ᱚᱱᱟ ᱠᱷᱟᱹᱛᱤᱨ ᱛᱤᱱᱟᱹᱜ ᱠᱤᱪᱷᱩ ᱜᱷᱚᱴᱚᱱ ᱠᱚ ᱜᱷᱚᱴᱟᱜ ᱠᱟᱱᱟ ᱠᱚᱢ ᱵᱚᱭᱮᱥ ᱛᱮᱠᱚ ᱵᱟᱯᱞᱟᱜ ᱠᱟᱱᱟ ᱟᱵᱟᱨ ᱫᱚ ᱥᱟᱠᱟᱢ ᱚᱲᱮᱡ ᱡᱤᱱᱤᱥᱴᱟᱜ ᱜᱮ ᱵᱟᱵᱚᱱ ᱵᱟᱲᱟᱭ ᱛᱟᱦᱮᱸ ᱚᱠᱚᱭ ᱦᱚᱸ ᱵᱟᱝᱠᱚ ᱵᱟᱲᱟᱭ ᱛᱟᱦᱮᱸ ᱚᱱᱟ ᱡᱤᱱᱤᱥ ᱪᱮᱫ ᱡᱤᱱᱤᱥ ᱠᱟᱱᱟ ᱟᱸᱡᱚᱢ ᱠᱟᱫᱟ ᱠᱚ ᱦᱚᱲᱟᱜ ᱵᱚᱭᱚᱥ ᱠᱚᱣᱟᱜ ᱫᱩᱴᱟᱹ ᱠᱚ ᱟᱜ ᱢᱚᱪᱟ ᱨᱮ ᱠᱤᱱᱛᱩ ᱟᱫᱚ ᱱᱮᱛᱟᱨ ᱫᱚ ᱚᱱᱟ ᱧᱮᱞᱚᱜ ᱠᱟᱱᱟ ᱥᱟᱠᱟᱢ ᱚᱲᱮᱡ ᱡᱤᱱᱤᱥᱴᱟᱜ ᱪᱮᱫ ᱠᱟᱱᱟ᱾
ᱡᱟᱦᱟᱸ ᱛᱤᱱᱟᱹᱜ ᱠᱚ ᱡᱟᱦᱟᱸ ᱛᱤᱱᱟᱹᱜ ᱠᱚ ᱵᱟᱯᱞᱟᱜ ᱠᱟᱱ ᱛᱟᱨ ᱵᱮᱥᱤ ᱥᱟᱠᱟᱢ ᱚᱲᱮᱡ ᱠᱚ ᱦᱩᱭᱩᱜ ᱠᱟᱱ ᱛᱟᱠᱚᱣᱟ ᱵᱮᱥᱤ
ᱢᱤᱫ ᱵᱟᱨ ᱫᱷᱟᱣ ᱵᱮᱯᱟᱨᱤ ᱱᱟᱭ ᱥᱟᱠᱟᱢ ᱚᱲᱮᱡ ᱩᱱ ᱫᱟᱨᱟ ᱫᱚ ᱩᱱᱟᱹᱜ ᱫᱚ ᱵᱟᱝ ᱦᱩᱭ ᱟᱠᱟᱱᱟ ᱟᱨ ᱥᱩᱫᱷᱩ ᱟᱸᱡᱚᱢ ᱦᱩᱭ ᱞᱮᱱᱟ ᱜᱚᱞᱯᱚ ᱥᱟᱠᱟᱢ ᱦᱚᱲᱟᱜ ᱢᱮᱱᱛᱮ ᱢᱤᱫᱴᱟᱝ ᱡᱤᱱᱤᱥ ᱦᱩᱭ ᱠᱚᱜᱼᱟ ᱟᱵᱚ ᱟᱵᱚ ᱥᱟᱱᱛᱟᱲ ᱥᱚᱢᱟᱡᱽ ᱨᱮ
ᱚᱠᱚᱭ ᱠᱚ ᱫᱚ ᱠᱚᱢᱚᱱ ᱠᱟᱱᱟ ᱜᱚᱝᱠᱮ ᱥᱟᱠᱟᱢ ᱢᱚᱱᱮ ᱪᱮᱫ ᱵᱟᱠᱚ ᱢᱚᱱᱮᱫ ᱠᱟᱱ ᱛ ᱠᱩᱞᱦᱤ ᱫᱷᱩᱲᱤ ᱞᱮᱠᱟ ᱠᱚ ᱢᱚᱱᱮᱫ ᱠᱟᱱᱟ ᱛᱟᱦᱮᱸᱱᱟ
ᱠᱩᱞᱤ ᱫᱷᱩᱲᱤ ᱜᱮᱛᱚᱠᱚ ᱢᱚᱱᱮ ᱟᱜ ᱠᱟᱱᱟ ᱮᱛᱚ ᱯᱚᱨᱤᱢᱟᱱ ᱫᱚ ᱦᱩᱭᱩᱜ ᱠᱟᱱᱟ
ᱚᱱᱟᱮ ᱜᱚᱝᱠᱮ ᱥᱟᱫᱷᱤᱱ ᱜᱮ ᱡᱤᱱᱤᱥ ᱨᱮ ᱠᱚ ᱯᱟᱸᱡᱟ ᱱᱮᱛᱟᱨ ᱠᱚᱲᱤ ᱜᱤᱫᱽᱨᱼᱟ ᱡᱮᱢᱚᱱ ᱜᱚᱝᱠᱮ ᱟᱹᱞᱤᱧ ᱫᱚᱞᱤᱧ ᱞᱟᱹᱭ ᱡᱮ ᱦᱚᱨᱚᱜ ᱵᱟᱸᱫᱮ ᱨᱮᱱᱟᱜ ᱡᱮᱢᱚᱱ ᱞᱟᱦᱟᱛᱮ ᱡᱟᱦᱟᱸ ᱛᱟᱦᱮᱸ ᱠᱟᱱ ᱛᱟᱵᱚᱱᱟ᱾ ᱜᱚᱱᱴᱷᱲ ᱫᱚ ᱵᱤᱴᱤ ᱡᱟᱦᱟᱸ ᱥᱮᱫ ᱜᱮᱵ ᱪᱟᱞᱟᱜᱼᱟ ᱜᱩᱰ ᱵᱤᱴᱤ ᱜᱚᱱᱴᱷᱮ ᱨᱮ ᱮᱥᱮᱫ ᱯᱚᱨᱡᱚᱱᱛᱚ ᱦᱚᱨᱚᱜ ᱢᱮ ᱡᱟᱦᱟᱸ ᱞᱮᱠᱟᱱᱟᱜ ᱰᱨᱮᱥ ᱜᱮᱢ ᱦᱚᱨᱚᱜ᱾ ᱥᱮ ᱥᱟᱹᱲᱤ ᱜᱮ ᱱᱮᱛᱟᱨ ᱢᱟ ᱜᱚᱝᱠᱮ ᱚᱱᱟ ᱠᱚᱫᱚ ᱵᱟᱭ ᱧᱮᱞᱚᱜ ᱠᱟᱱᱟ ᱡᱟᱦᱟᱸ ᱛᱤᱱᱟᱹᱜ ᱜᱚᱱᱴᱷᱮ ᱞᱟᱛᱟᱨ ᱛᱮᱵᱚᱱ ᱦᱚᱨ ᱫᱟᱲᱮᱭᱟᱜᱼᱟ ᱤᱱᱟᱹᱜ ᱜᱮ ᱵᱷᱟᱹᱜᱮᱭᱟ ᱠᱚ ᱞᱟᱹᱭ ᱫᱟ ᱾ ᱚᱱᱟ ᱱᱤᱭᱮ ᱟᱵᱤᱱ ᱪᱮᱫ ᱵᱤᱱ ᱞᱟᱹᱭᱟ ᱜᱚᱝᱠᱮ
ᱚ ᱜᱮᱛᱚ ᱩᱫᱩ ᱦᱚᱲ ᱫᱚ ᱵᱩᱡᱷᱟᱹᱣ ᱵᱟᱝ ᱜᱟᱱᱚᱜ ᱠᱟᱱᱟ ᱟᱪᱠᱟ ᱦᱚᱸ ᱵᱟᱝ ᱠᱚ ᱵᱩᱡᱷᱟᱹᱣ ᱫᱟ᱾ ᱜᱟᱨᱡᱮᱱ ᱠᱚᱦᱚᱸ ᱵᱟᱝᱠᱚ ᱵᱩᱡᱷᱟᱹᱣ ᱞᱮᱫᱟ ᱜᱟᱨᱡᱮᱱ ᱠᱚ ᱟᱫᱚ ᱩᱱᱠᱩ ᱫᱚ ᱩᱱᱟᱹᱜ ᱚᱞᱚᱜ ᱯᱟᱲᱦᱟᱜ ᱵᱟᱝᱠᱚ ᱵᱟᱲᱟᱭᱟ ᱟᱫᱚ ᱩᱱᱠᱩ ᱫᱚᱠᱚ ᱢᱚᱱᱮᱭᱮᱫᱟ ᱦᱮᱸ ᱱᱚᱝᱠᱟ ᱠᱷᱟᱱ ᱜᱮ ᱵᱤᱨᱟᱴ ᱵᱮᱯᱟᱨ ᱵᱤᱨᱟᱴ ᱵᱷᱟᱜᱤ ᱦᱚᱲ ᱥᱚᱸᱜᱮ ᱢᱮᱥᱟᱜ ᱠᱟᱱ ᱛᱤᱧᱟᱹ ᱮᱴᱟᱜ
ᱥᱮ ᱢᱮᱥᱟ ᱫᱟᱲᱮᱭᱟᱜ ᱠᱟᱱᱟ ᱩᱱᱠᱩ ᱦᱚᱸ ᱚᱱᱠᱟ ᱠᱚ ᱦᱚᱨᱚᱜ ᱮ ᱩᱱᱠᱩ ᱧᱮᱞᱛᱮ ᱚᱱᱟ ᱡᱤᱱᱤᱥ ᱫᱚ ᱠᱷᱟᱨᱟᱯ ᱢᱤᱫᱴᱟᱝ ᱡᱟᱦᱟᱸ ᱥᱟᱭᱤᱰ ᱛᱮ ᱯᱟᱨᱚᱢᱚᱜ ᱠᱟᱱ ᱨᱮᱦᱚᱸ ᱩᱱᱤ ᱫᱚ ᱢᱤᱫᱴᱟᱝ ᱠᱷᱟᱨᱟᱯ ᱱᱚᱡᱚᱨ ᱢᱤᱫᱴᱟᱝ ᱦᱤᱡᱩᱜ ᱠᱟᱱ ᱛᱟᱭᱟ᱾ ᱚ ᱵᱟᱭ ᱠᱷᱟᱨᱟᱯ ᱨᱮᱦᱚᱸ ᱟᱫᱚ ᱚᱴᱳᱢᱮᱴᱤᱠ ᱠᱷᱟᱨᱟᱯ ᱱᱚᱡᱚᱨ ᱦᱩᱭᱩᱜ ᱠᱟᱱ ᱛᱟᱭᱟ᱾
ᱦᱳᱭ ᱦᱳᱭ ᱪᱮᱫᱟᱜ ᱥᱮ ᱜᱚᱝᱠᱮ ᱡᱮ ᱥᱚᱴ ᱰᱨᱮᱥ ᱟᱵᱮᱱ ᱞᱟᱹᱭ ᱵᱤᱱ ᱡᱮ ᱥᱚᱴ ᱰᱮᱨᱮᱥ ᱦᱚᱨᱚᱜ ᱛᱤᱱᱟᱜᱴᱟᱜ ᱵᱷᱟᱜᱮᱼᱟ ᱛᱤᱱᱟᱹᱜᱴᱟᱜ ᱵᱟᱹᱲᱤᱡᱼᱟ᱾ ᱟᱵᱤᱱ ᱟᱜ ᱵᱩᱡ ᱪᱷ ᱪᱮᱫ ᱞᱭᱟ
ᱟᱫᱚ ᱟᱹᱰᱤ ᱟᱹᱰᱤ ᱜᱮ ᱫᱚ᱾ ᱟᱰᱤ ᱵᱟᱹᱲᱤᱡ ᱜᱮᱭᱟ ᱚᱱᱟ ᱚᱱᱟ ᱠᱷᱟᱹᱤᱨᱜᱮ ᱛᱚ ᱵᱤᱥᱤ ᱦᱟᱱ ᱱᱚᱣᱟ ᱦᱩᱭᱩᱜ ᱠᱟᱱᱟ ᱰᱮᱥᱚᱨᱚᱜ ᱫᱚ ᱵᱟᱝ ᱵᱷᱟᱜᱮᱭᱟ ᱚᱱᱟ ᱫᱚ ᱞᱤᱢᱤᱴ ᱨᱮᱱᱟᱜ ᱫᱚ ᱴᱷᱤᱠ ᱜᱮᱭᱟ᱾
ᱦᱳᱭ ᱜᱚᱝᱠᱮ
ᱟᱨ ᱚᱱᱟ ᱫᱚ ᱞᱤᱢᱤᱴ ᱨᱮᱱᱟᱜ ᱫᱚ ᱴᱷᱤᱠ ᱜᱮᱭᱟ ᱡᱩᱫᱤ ᱢᱤᱫᱴᱟᱝ ᱴᱷᱤᱠᱜᱮᱭᱟᱭ ᱡᱟᱦᱟᱸᱭ ᱡᱩᱫᱤ ᱢᱤᱫᱴᱟᱝ ᱨᱟᱥᱛᱟ ᱨᱮ ᱯᱟᱨᱚᱢᱚᱜ ᱠᱟᱱᱟ ᱵᱟ ᱟᱛᱳ ᱠᱚᱨᱮ ᱟᱫᱚ ᱩᱱᱤᱤᱭ ᱧᱮᱞ ᱠᱮᱫᱮᱭᱟᱫᱚ ᱩᱱᱤᱭᱟᱜ ᱢᱤᱫᱴᱟᱝ ᱠᱤᱱᱛᱩ ᱚᱱᱟ ᱫᱚ ᱩᱱᱤᱭᱟᱜ ᱵᱚᱦᱚᱜ ᱨᱮ ᱵᱤᱵᱷᱤᱱᱱᱚ ᱨᱚᱠᱚᱢ ᱡᱤᱛᱟᱹᱣ ᱵᱚᱱᱟ ᱟᱫᱚ ᱟᱹᱪᱩᱨᱚᱜ ᱛᱵᱱᱟᱛᱚ ᱟᱫᱚ ᱚᱱᱟ ᱚᱱᱟ ᱠᱮᱯᱪᱟᱨᱚᱜᱼᱟ ᱚᱱᱟ ᱪᱤᱱᱛᱟᱹ ᱵᱷᱟᱵᱚᱱᱟ ᱟᱫᱚ ᱚᱱᱟ ᱜᱮ᱾ ᱪᱟᱞᱟᱜ ᱞᱮᱠᱷᱟᱱ ᱜᱮ ᱟᱫᱚ ᱩᱱᱤ ᱠᱷᱟᱨᱟᱯ ᱰᱷᱟᱹᱨ ᱩᱱᱤ ᱠᱷᱟᱜ ᱫᱚ ᱯᱟᱡᱟ ᱧᱟᱢ ᱟᱢᱟ
ᱦᱚᱭᱮ᱾ ᱦᱮᱞᱮᱠᱤᱱ ᱜᱚᱝᱠᱮ ᱟᱹᱞᱤᱧᱞᱤᱧᱟᱜ ᱵᱩᱡ ᱱᱚᱣᱟ ᱜᱮᱞᱤᱧᱞᱟᱹᱭᱮᱫᱟ ᱥᱮ ᱥᱚᱴᱰᱨᱟᱭᱤᱯ ᱥᱚᱨᱚᱴ ᱰᱨᱮᱥ ᱛᱮᱠᱚ ᱦᱚᱨᱚᱜ ᱮᱫᱟ ᱚᱱᱟ ᱨᱮᱱᱟᱜ ᱵᱷᱟᱜᱮ ᱨᱮᱱᱟᱜ ᱜᱩᱱ ᱫᱚ ᱜᱚᱝᱠᱮ ᱟᱞᱤᱧ ᱴᱷᱮᱱ ᱫᱚ ᱵᱟᱱᱩᱜᱼᱟ ᱟᱞᱤᱧ ᱫᱚ ᱵᱷᱟᱜᱤ ᱫᱚ ᱤᱱᱟᱹᱜ ᱫᱚ ᱵᱟᱞᱤᱧ ᱢᱚᱱᱮ ᱮᱭᱟ᱾ ᱪᱮᱫᱟᱜ ᱥᱮ ᱜᱚᱢᱠᱮ ᱪᱮᱫᱟᱜ ᱥᱮ ᱜᱚᱢᱠᱮ ᱪᱮᱫᱟᱜ ᱥᱮ ᱟᱹᱞᱤᱧ ᱞᱤᱧ ᱱᱚᱣᱟ ᱞᱤᱧ ᱞᱟᱹᱭᱟ ᱦᱮᱸ ᱥᱚᱨᱚᱴ ᱰᱨᱮᱮᱥ ᱦᱚᱨᱚᱜ ᱠᱟᱛᱮᱫ ᱜᱚᱝᱠᱮ ᱦᱮᱸ ᱵᱷᱟᱜᱤ ᱵᱚᱱ ᱧᱮᱞ ᱫᱟᱲᱮᱭᱟᱜᱼᱟ ᱠᱤᱱᱛᱩ᱾ ᱟᱵᱮᱱ ᱴᱷᱮᱱ ᱟᱵᱮᱱ ᱵᱷᱟᱜᱤᱵᱮᱱ ᱢᱚᱱᱮ ᱫᱟᱲᱮᱭᱟᱜᱼᱟ ᱠᱤᱱᱛᱩ ᱟᱞᱤᱧ ᱥᱮ ᱦᱚᱲ ᱴᱷᱮᱱ ᱫᱚ ᱵᱷᱟᱜᱤ ᱫᱚ ᱵᱟᱵᱮᱱ ᱞᱟᱹᱭ ᱫᱟᱲᱮᱭᱟᱜᱼᱟ᱾ ᱦᱮᱸ ᱠᱚ ᱦᱚᱨᱚᱜ ᱫᱚ ᱠᱩᱲᱤ ᱜᱤᱫᱽᱨᱟᱹ ᱟᱠᱚ ᱫᱚᱠᱚ ᱢᱚᱱᱮᱭᱟ ᱡᱮ ᱤᱧ ᱫᱚ ᱟᱰᱤ ᱵᱷᱟᱜᱤᱧ ᱧᱮᱞᱚᱜ ᱠᱟᱱᱟ ᱠᱤᱱᱛᱩ ᱟᱰᱤ ᱪᱮᱦᱨᱟ ᱧᱮᱞᱚᱜ ᱠᱟᱱᱟ ᱠᱤᱱᱛᱩ ᱦᱚᱲ ᱡᱮ ᱥᱳᱥᱟᱭᱴᱤ ᱡᱮᱪᱮᱫ ᱠᱚ ᱞᱟᱹᱭᱟ ᱦᱟᱯᱮᱱ ᱫᱤᱱᱨᱮ ᱪᱮᱫᱟᱜ ᱥᱮ ᱠᱩᱲᱤ ᱜᱤᱫᱽᱨᱟᱹ ᱫᱚ ᱦᱩᱭᱩᱜ ᱠᱟᱱᱟ ᱡᱟᱱᱟᱢ ᱚᱲᱟᱜ ᱫᱚ ᱟᱢᱟᱜ ᱚᱲᱟᱜ ᱫᱚ ᱵᱟᱝ ᱠᱟᱱᱟ ᱵᱤᱴᱤ ᱟᱢ ᱫᱚ ᱡᱟᱶᱟᱭ ᱚᱲᱟᱜ ᱠᱟᱱ ᱛᱟᱢᱟ᱾ ᱪᱮᱫᱟᱜ ᱥᱮ ᱟᱢ ᱡᱟᱶᱟᱭ ᱚᱲᱟᱜ ᱫᱚ ᱦᱚᱲ ᱫᱚ ᱱᱚᱝᱠᱟᱱᱟᱜ ᱥᱚᱴᱰᱨᱮᱥ ᱦᱚᱨᱚᱜ ᱥᱮ ᱱᱮᱛᱟᱨ ᱵᱟᱦᱩᱲᱤᱭᱟᱹ ᱠᱚ ᱧᱮᱞᱚᱜ ᱠᱟᱱ ᱜᱮᱭᱟ ᱠᱚ ᱡᱟᱦᱟᱸ ᱫᱚ ᱦᱩᱭᱩᱜ ᱠᱟᱱᱟ ᱵᱟᱯᱞᱟ ᱠᱟᱛᱮ ᱨᱮᱦᱚᱸ ᱡᱤᱱᱥ ᱯᱮᱱ ᱠᱚ ᱦᱚᱨᱚᱜ ᱮᱫᱟ᱾
ᱦᱩᱸᱧᱟᱦᱟ ᱮ
ᱟᱫᱚ ᱜᱚᱝᱠᱮ ᱚᱱᱟ ᱫᱚ
ᱫᱚ ᱯᱨᱚᱪᱩᱨ ᱯᱚᱨᱤᱢᱟᱱ ᱛᱮ ᱧᱮᱞᱚᱜ ᱠᱟᱱᱟ ᱡᱟᱦᱟᱸᱭ ᱫᱚ ᱵᱩᱨᱩ ᱵᱚᱸᱜᱟ᱾ ᱦᱩᱭᱩᱜ ᱛᱟᱠᱚᱮᱱᱟ ᱚᱱᱟ ᱠᱚᱨᱮ ᱦᱚᱸ ᱵᱷᱤᱰᱤᱭᱳ ᱠᱚ ᱡᱟᱦᱟᱸᱭ ᱠᱚ ᱟᱲᱟᱜ ᱟᱠᱟᱫᱟ ᱩᱱᱠᱩ ᱠᱚ ᱧᱮᱞᱚᱜ ᱠᱟᱱᱟ᱾
ᱦᱮᱸ
ᱯᱟᱴᱟᱵᱤᱸᱫᱟᱹ ᱠᱚᱨᱮ ᱦᱩᱭᱩᱜ ᱠᱟᱱᱟ ᱚᱱᱟ ᱠᱚᱨᱮ ᱦᱚᱸ ᱧᱮᱞᱚᱜ ᱠᱟᱱᱟ᱾
ᱦᱩᱸ
ᱦ
ᱟᱞᱤᱧ ᱫᱚ ᱱᱚᱣᱟ ᱜᱮᱞᱤᱧ ᱞᱟᱹᱭᱟ ᱡᱮ ᱡᱤᱱᱥ ᱯᱮᱱ ᱦᱚᱨᱚᱜ ᱠᱷᱚᱡᱽ ᱫᱚ᱾ ᱡᱮ ᱪᱩᱲᱤᱫᱟᱨ ᱦᱚᱨᱚᱜ ᱵᱮᱱ ᱚᱱᱟ ᱫᱚ ᱛᱟᱣ ᱴᱷᱤᱠ ᱜᱮᱭᱟ ᱜᱚᱝᱠᱮ᱾
ᱦᱮᱸ ᱛᱟᱣ ᱴᱷᱤᱠ ᱜᱮᱭᱟ ᱦᱮᱸ ᱛᱟᱣ ᱴᱷᱤᱠ ᱜᱮᱭᱟ ᱡᱮ ᱱᱚᱸᱰᱮ ᱡᱮᱱ᱾ ᱯᱟᱡᱟ ᱠᱤᱱ ᱪᱟᱞᱟᱜ ᱠᱟᱱᱟ ᱩᱱᱟᱹᱜ ᱵᱟᱹᱧ ᱤᱭᱟᱹ ᱫᱟᱲᱮᱭᱟᱜᱼᱟ ᱚᱱᱟ ᱫᱚ ᱦᱚᱲ ᱠᱚ ᱦᱚᱨᱚᱜ ᱠᱮᱭᱟ ᱡᱟᱦᱟᱸᱭ ᱡᱟᱦᱟᱸᱭ ᱵᱟᱝᱠᱚ᱾ ᱛᱟᱲᱟᱢ ᱫᱟᱲᱮᱭᱟᱜᱼᱟ ᱵᱟᱝᱠᱚ ᱤᱭᱟᱹ ᱫᱟᱲᱮᱭᱟᱜᱼᱟ ᱚᱱᱠᱟᱱ ᱠᱚ ᱵᱚᱭᱮᱥ ᱠᱚᱠᱚ ᱢᱟᱱᱮ ᱪᱤᱠᱟᱹᱭᱟᱭ ᱵᱟᱭ ᱵᱟᱜᱟᱣ ᱫᱟᱲᱮᱭᱟᱜᱼᱟ ᱚᱱᱠᱟᱱ ᱠᱚ ᱦᱚᱨᱚᱜ ᱠᱮᱛᱟᱱᱟᱜ᱾ ᱨᱩᱜᱤ ᱡᱟᱞᱟ ᱟᱡᱟᱨ ᱮ ᱧᱟᱢ ᱟᱠᱟᱫᱮᱭᱟ ᱱᱩᱠᱩ ᱫᱚᱟᱫᱚ ᱪᱮᱫ ᱚᱱᱟᱜᱮ ᱟᱫᱚ ᱯᱷᱮᱥᱮᱱ ᱠᱚ ᱢᱚᱱᱮᱭ ᱟᱠᱟᱫᱟ
ᱦᱳᱭ ᱜᱚᱝᱠᱮ ᱚᱱᱟ ᱫᱚ ᱮᱢᱚᱱᱢᱟ ᱱᱮᱛᱟᱨ ᱢᱟ ᱵᱟᱹᱦᱩᱲᱤᱭᱟᱹ ᱠᱚᱫᱚ ᱥᱩᱴ ᱰᱨᱮᱥ ᱥᱩᱴ ᱦᱚᱨᱚᱜ ᱫᱚ ᱥᱮ ᱚᱱᱟ ᱫᱚ ᱪᱮᱫ ᱦᱚᱸ ᱵᱟᱠᱚ ᱢᱚᱱᱮᱭᱮᱫ ᱠᱟᱱᱟ ᱚᱱᱟ ᱫᱚ᱾
ᱦᱮᱸᱫᱮ
ᱡᱮ ᱠᱩᱲᱤ ᱦᱚᱯᱚᱱ ᱫᱚ᱾ ᱥᱮ ᱵᱟᱝ ᱵᱟᱦᱩ ᱮᱨᱟ ᱫᱚ ᱡᱮ ᱥᱟᱲᱤ ᱵᱟᱸᱫᱮ ᱠᱟᱛᱮ ᱜᱮ ᱟᱰᱤ ᱢᱚᱸᱡᱮᱢ ᱧᱮᱞᱚᱜᱼᱟ ᱠᱤᱱᱛᱩ ᱵᱤᱴᱤ᱾ ᱚᱸᱰᱮ ᱫᱚ ᱡᱤᱱᱥ ᱦᱚᱨᱚᱜ ᱠᱟᱛᱮ ᱫᱚ ᱚᱸᱰᱮ ᱫᱚ ᱵᱷᱟᱜᱤ ᱫᱚ ᱵᱟᱢ ᱧᱮᱞᱚᱜᱼᱟ ᱚᱸᱰᱮ ᱫᱚ
ᱱᱚᱝᱠᱟᱢ ᱧᱮᱞᱚᱜᱼᱟ᱾
ᱱᱤᱛᱚᱜ ᱱᱚᱣᱟ ᱠᱚ ᱠᱟᱛᱷᱟ ᱜᱮ ᱵᱟᱠᱚ ᱵᱩᱡᱷᱟᱹᱣ ᱫᱟ ᱱᱚᱣᱟ ᱦᱩ‍ᱸᱥ ᱫᱤᱥᱟᱹ ᱵᱟᱠᱚ ᱫᱚᱦᱚᱭ ᱮᱫᱟ ᱡᱮ ᱤᱧ ᱫᱚ ᱟᱠᱟ ᱞᱮᱠᱟᱱᱟᱜ ᱦᱚᱨᱚᱜ ᱵᱟᱸᱫᱮ ᱞᱮᱠᱷᱟᱱ ᱟᱹᱰᱤ ᱱᱟᱯᱟᱭᱤᱧ ᱧᱮᱞᱚᱜᱼᱟ ᱥᱮ ᱱᱟᱯᱟᱭ ᱠᱚ ᱢᱤᱛᱟᱹᱧᱟ᱾ ᱚᱱᱟ ᱜᱮ ᱠᱚ ᱟᱫ ᱪᱟᱵᱟᱭᱮᱫᱟ᱾
ᱦᱩᱸ ᱱᱚᱣᱟ ᱦᱚᱲ ᱵᱩᱡᱷᱟᱹᱣ ᱦᱚᱪᱚ ᱦᱚᱸ ᱵᱟᱝ ᱜᱟᱱᱚᱜ
ᱦᱳᱭ ᱦᱳᱭ ᱦᱳᱭ ᱱᱮᱛᱟᱨ ᱢᱟ ᱜᱚᱝᱠᱮ ᱛᱟᱠᱚᱣᱟ ᱟᱭᱢᱟ ᱦᱚᱲ ᱜᱮ ᱠᱚ ᱵᱟᱹᱦᱩ ᱮᱨᱟ ᱠᱚ ᱠᱚ ᱞᱮᱫᱟ ᱡᱮ ᱤᱧᱟᱹᱜ ᱦᱚᱲᱢᱚ ᱤᱧᱟᱹᱜ ᱡᱤᱣᱤ ᱤᱧ ᱛᱟᱦᱞᱮᱧ ᱦᱚᱨᱚᱜᱟ ᱵᱟᱹᱧ ᱦᱚᱨᱚᱜᱟ ᱵᱤᱛᱤᱭ ᱢᱟ ᱢᱟᱲ ᱦᱮᱸ ᱩᱱᱠᱩ ᱯᱚᱠᱠᱷᱮ ᱫᱚ ᱤᱧ ᱫᱚ ᱱᱚᱣᱟ ᱜᱤᱧ ᱞᱟᱹᱭᱟ ᱡᱮ ᱟᱢᱟᱜ ᱦᱚᱲᱢᱚ ᱟᱢᱟᱜ ᱡᱤᱣᱤ ᱟᱢᱟᱜ ᱜᱮ ᱠᱟᱱᱟ ᱥᱟᱱᱟᱢᱟᱜ ᱜᱮ ᱟᱢᱟᱜ ᱠᱟᱱᱟ᱾ ᱠᱤᱱᱛᱩ ᱵᱤᱴᱤ ᱱᱚᱣᱟ ᱥᱚᱴ ᱰᱮᱨᱮᱥ ᱦᱚᱨᱚᱜ ᱫᱚᱱ ᱫᱚ ᱦᱚᱲ ᱜᱮ ᱪᱮᱫ ᱠᱚ ᱞᱟᱹᱭᱟ ᱟᱨ ᱚᱲᱟᱜ ᱦᱚᱲ ᱜᱮ ᱪᱮᱫ ᱠᱚ ᱞᱟᱹᱭᱟ ᱱᱚᱣᱟ ᱠᱚᱫᱚ ᱡᱮ ᱱᱮᱨᱳ ᱦᱚᱨᱚᱜ ᱠᱚ ᱫᱚ
ᱛᱚ ᱚᱲᱟᱜ ᱦᱚᱲ ᱪᱤᱜ ᱦᱚᱸ ᱵᱟᱭ ᱞᱟᱹᱭᱟ ᱟᱫᱚ ᱡᱟᱦᱟᱸᱭ ᱥᱟᱹᱭᱤᱴ ᱨᱮ ᱢᱮᱱᱟᱭᱟ ᱟᱫᱚ ᱩᱱᱤᱭᱟᱜ ᱪᱤᱱᱛᱟᱹ ᱵᱷᱟᱵᱽᱱᱟ ᱟᱞᱟᱫᱟᱜ ᱛᱟᱭᱟ ᱥᱮ ᱡᱟᱦᱟᱸᱭ ᱧᱮᱞ ᱠᱮᱜ ᱢᱤᱠᱷᱟᱱ ᱪᱤᱱᱛᱟᱹ ᱵᱷᱟᱵᱽᱱᱟ ᱟᱞᱟᱫᱟᱜ ᱛᱟᱭᱟ᱾ ᱢᱟᱭᱤᱱᱰ ᱥᱮᱰ ᱟᱞᱟᱫᱟᱜᱼᱟ᱾ ᱛᱟᱦᱞᱮ ᱠᱷᱟᱱ ᱜᱤᱛᱚ ᱫᱚ ᱠᱷᱟᱨᱟᱯ ᱢᱤᱫᱴᱟᱝ ᱡᱤᱱᱤᱥᱴᱟᱜ ᱦᱳᱭᱳᱜ ᱠᱟᱱᱟ ᱠᱷᱟᱨᱟᱯ ᱡᱤᱱᱤᱥᱴᱟᱜ
ᱦᱳᱭ ᱪᱮᱫᱟᱜ ᱥᱮ ᱡᱟᱦᱟᱸ ᱟᱵᱚ ᱫᱚ ᱡᱩᱫᱤ ᱴᱤ ᱜᱚᱝᱠᱮ ᱟᱵᱮᱱ ᱪᱮᱫ ᱵᱮᱱ ᱞᱮᱭᱟ ᱟᱵᱚᱦᱚᱸ ᱛᱚ ᱟᱵᱚᱦᱚᱸᱛᱚ ᱟᱵᱚ ᱦᱚᱸ ᱟᱹᱰᱤ ᱯᱟᱹᱲᱤᱡ ᱵᱚᱱ ᱧᱮᱞᱟ ᱪᱮᱫᱟᱜ ᱥᱮ ᱴᱷᱤᱠ ᱴᱷᱤᱠ ᱴᱷᱤᱠ ᱛᱮᱢᱱᱤ ᱜᱮ ᱪᱮᱫᱟᱜ ᱥᱮ ᱡᱚᱠᱷᱚᱱ ᱱᱮᱨᱳ ᱦᱚᱨᱚᱜ ᱫᱚ ᱵᱟᱹᱦᱩᱲᱤᱭᱟᱹ ᱫᱚ ᱦᱚᱨᱚᱜ ᱫᱟ ᱚᱱᱟ ᱫᱚ ᱩᱝᱠᱳ ᱦᱚᱸ ᱟᱹᱰᱤ ᱵᱟᱹᱲᱤᱡ ᱜᱮᱠᱚ ᱧᱮᱞᱚᱜ ᱠᱟᱱᱟ ᱛᱟᱣ ᱥᱟᱶ ᱥᱟᱶᱛᱮ ᱚᱱᱟ ᱫᱚ ᱵᱟ ᱠᱚ ᱦᱩᱫᱤᱥ ᱧᱟᱢ ᱫᱟ ᱡᱮ ᱤᱧ ᱫᱚ ᱟᱠᱟ ᱞᱮᱠᱟᱧ ᱧᱮᱞ ᱮᱫᱟ ᱟᱠᱚ ᱫᱚᱠᱚ ᱢᱚᱱᱮᱭᱮᱫᱟ ᱜᱚᱝᱠᱮ ᱤᱧ ᱫᱚ ᱟᱹᱰᱤ ᱱᱟᱯᱟᱭᱤᱧ ᱧᱮᱞᱚᱜ ᱠᱟᱱᱟ᱾
ᱦᱩᱸ
ᱵᱟᱝ ᱚᱱᱟ ᱫᱚ ᱪᱟᱜ ᱥᱮ ᱦᱚᱲ ᱠᱚ ᱵᱟᱹᱲᱤᱡ ᱠᱷ ᱵᱷᱟᱜ
ᱟᱹᱰᱤ ᱡᱷᱟᱠᱟᱥ ᱴᱟᱰᱤᱥᱮᱱᱟᱞ ᱡᱤᱱᱤᱥ ᱠᱷᱚᱱᱟᱜ ᱫᱚ ᱵᱷᱟᱜᱤ ᱡᱤᱱᱤᱥ ᱫᱚ ᱪᱮᱫ ᱦᱚᱸ ᱵᱟᱹᱱᱩᱜᱼᱟ ᱟᱵᱚᱣᱟᱜ ᱠᱟᱞᱪᱟᱨ ᱟᱹᱰᱤ ᱚᱱᱟ ᱛᱮᱜᱮ ᱛᱚ ᱵᱟᱭᱨᱮ ᱨᱮᱱ ᱦᱚᱲ ᱠᱚ ᱨᱤᱥᱟᱨᱪ ᱠᱟᱛᱮ ᱠᱚ ᱧᱮᱞ ᱫᱟ ᱟᱹᱰᱤ ᱜᱮ ᱱᱩᱠᱩᱣᱟᱜ ᱫᱚ ᱵᱟᱝ ᱡᱚᱛᱚ ᱠᱤᱪᱷᱩ ᱜᱮ ᱟᱹᱰᱤ ᱢᱚᱸᱡᱽ ᱛᱟᱠᱚᱣᱟ ᱟᱫᱚ ᱱᱩᱠᱩᱣᱟᱜ ᱫᱚ ᱱᱮᱛᱟᱨ ᱮᱴᱟᱜ ᱠᱟᱞᱪᱟᱨ ᱨᱮᱠᱚ ᱵᱚᱞᱚᱱ ᱠᱟᱱᱛᱮ ᱦᱟᱱᱟ ᱱᱟᱣᱟ ᱠᱚ ᱠᱚᱨᱟᱣ ᱫᱟ ᱦᱟᱱᱟ ᱱᱚᱣᱟ ᱦᱩᱸ
ᱦᱮᱸ ᱟᱞᱤᱧ ᱦᱚᱸ ᱦᱩᱸ
ᱵᱟᱯᱞᱟ ᱚᱲᱟᱜ ᱠᱚᱨᱮ ᱡᱮᱢᱚᱱ ᱡᱟᱦᱟᱸ ᱟᱵᱚᱣᱟᱜ ᱠᱟᱞᱪᱟᱨ ᱠᱚ ᱵᱷᱟᱹᱜᱤ ᱜᱮ ᱩᱱᱫᱨᱟ ᱨᱟᱹᱥᱠᱟᱹ ᱠᱚ ᱴᱟᱢᱟᱠ ᱤᱭᱟᱹᱠᱚ ᱱᱮᱛᱟᱨ ᱢᱟᱹᱭᱤᱠ ᱟᱹᱜᱩ ᱠᱟᱛᱮᱫ ᱚᱱᱟ ᱪᱤᱱᱛᱟᱹ ᱵᱷᱟᱵᱽᱱᱟ ᱠᱚᱦᱚᱸ ᱡᱟᱦᱟᱸ ᱢᱮᱫᱴᱟᱝ ᱥᱮᱨᱮᱧ ᱛᱮ ᱯᱮᱞᱮ ᱫᱟᱭ ᱩᱯᱚᱞᱚᱵᱫᱷᱚᱜ ᱠᱟᱱᱟ ᱚᱱᱟ ᱠᱚ ᱦᱚᱸ ᱟᱹᱰᱤ ᱠᱷᱟᱨᱟᱯ ᱡᱤᱱᱤᱥ ᱠᱟᱝ ᱯᱨᱚᱵᱷᱟᱵᱽ ᱯᱟᱲᱟᱜ ᱠᱟᱱᱟ ᱯᱮᱞᱮ ᱫᱟᱭ ᱫᱚ ᱩᱱᱤ ᱫᱚ ᱟᱫᱚ ᱥᱚᱢᱯᱚᱨᱠᱚ ᱟᱫᱚ ᱵᱟᱭ ᱴᱷᱟᱹᱣᱠᱟᱹᱭᱟ ᱫᱟ ᱾ ᱟᱨ ᱱᱤᱡᱮ ᱮᱱᱮᱡ ᱠᱟᱱᱟᱭ ᱮᱱᱮᱡ ᱮᱱᱮᱡ ᱛᱮ ᱟᱫᱚ ᱩᱱᱤ ᱫᱚ ᱥᱚᱢᱯᱚᱨᱠᱚ ᱵᱟᱭ ᱴᱷᱟᱹᱭᱠᱟᱹ ᱫᱟ ᱴᱟᱢᱟᱠ ᱨᱩ ᱞᱮᱠᱷᱟᱱ ᱫᱚ ᱩᱱᱤ ᱴᱟᱢᱟᱠ ᱮ ᱨᱩᱭᱟ ᱩᱱᱤ ᱫᱚ ᱟᱫᱚ ᱞᱟᱡᱟᱜ ᱟᱭ ᱩᱱᱫᱚ ᱞᱟᱹᱭᱟᱭ ᱥᱟᱞᱟ ᱱᱚᱣᱟ ᱵᱟᱹᱧ ᱠᱚᱨᱟᱣ ᱫᱟᱲᱮᱭᱟᱜᱼᱟ᱾
ᱦᱩᱭ ᱚᱱᱟ ᱫᱚ ᱴᱷᱤᱠ ᱜᱮᱢ ᱞᱟᱹᱭ ᱠᱟᱫᱟ ᱜᱚᱢᱠᱮ ᱵᱟᱝ ᱫᱚ ᱵᱟᱝ ᱱᱮᱛᱟᱨ ᱢᱟ ᱴᱟᱢᱟᱠ ᱛᱩᱢᱫᱟᱜ ᱱᱮᱛᱟᱨ ᱢᱟ ᱠᱚᱲᱟ ᱜᱤᱫᱽᱨᱟᱹ ᱛᱟᱣ ᱴᱟᱢᱟᱠ ᱛᱩᱢᱫᱟᱜ ᱨᱩ ᱜᱮ ᱪᱮᱜ ᱪᱮᱸ ᱪᱮᱫᱠᱟ ᱠᱟᱛᱮᱠᱚ ᱨᱩᱭᱟ ᱫᱚᱝ ᱥᱮ ᱟᱠᱟ ᱫᱚ ᱫᱚᱝ ᱪᱟᱜ ᱠᱚᱨᱮ ᱛᱟᱯᱚᱨᱮ ᱦᱳᱭᱳᱜ ᱠᱟᱱᱟ ᱵᱟᱦᱟ ᱛᱟᱯᱚᱨᱮ ᱢᱟᱜᱢᱚᱬᱮ ᱟᱠᱟ ᱞᱮᱠᱟ ᱠᱚ ᱨᱩᱭᱟ᱾ ᱚᱱᱟᱜᱮ ᱵᱟᱠᱚ ᱪᱮᱫ ᱧᱟᱢ ᱫᱟ ᱩᱱᱠᱩ ᱚᱱᱮ ᱡᱮ ᱢᱳᱵᱟᱭᱤᱞ ᱠᱚ ᱯᱟᱹᱨᱠᱟᱹᱣ ᱠᱟᱱ ᱢᱳᱵᱟᱭᱤᱞ ᱨᱮ ᱡᱷᱚᱛᱚ ᱠᱚ ᱥᱮᱸᱬᱟᱭᱮᱜ᱾ ᱠᱤᱱᱛᱩ ᱟᱥᱚᱞᱮ ᱫᱚ ᱱᱚᱸᱰᱮ ᱫᱚ ᱵᱟᱠᱚ ᱨᱩ ᱫᱟᱲᱮᱭᱟᱜ ᱠᱟᱱ ᱠᱩᱲᱤ ᱦᱚᱯ ᱯᱚᱱᱟᱜ ᱦᱩᱧ ᱞᱟᱹᱭᱟ ᱡᱮ ᱢᱟᱹᱭ ᱵᱩᱴᱤ ᱛᱟᱠᱚ ᱡᱟᱦᱟᱸᱭ ᱠᱚ ᱢᱮᱱᱟᱜ ᱠᱚᱣᱟ ᱳᱝᱠᱳ ᱦᱚᱸ ᱢᱳᱵᱟᱭᱤᱞ ᱧᱮᱞ ᱛᱮ ᱮᱛᱚ ᱠᱚ ᱯᱟᱹᱨᱠᱟᱹᱣ ᱠᱟᱱ ᱡᱟᱦᱟᱸ ᱫᱚ ᱭᱩᱜ ᱠᱟᱱᱟ ᱮᱱᱮᱡ ᱠᱷᱚᱱ ᱥᱩᱨᱩ ᱠᱟᱛᱮᱜ ᱰᱟᱹᱵᱩᱝ ᱮᱱᱮᱡ ᱫᱚ ᱟᱹᱰᱤ ᱪᱮᱦᱨᱟ ᱠᱚ ᱫᱟᱲᱮᱭᱟᱜ ᱠᱤᱱᱛᱩ ᱡᱟᱦᱟᱸ ᱵᱟᱦᱟ ᱥᱚᱨᱚᱱ ᱡᱟᱦᱟᱸ ᱯᱟᱱᱛᱮ ᱮᱱᱮᱡ ᱫᱚ ᱚᱱᱟ ᱫᱚ ᱟᱹᱰᱤ ᱠᱚ ᱴᱟᱯ ᱠᱚ ᱢᱚᱱᱮᱭᱟᱜ ᱠᱟᱱᱟ᱾
ᱟᱫ ᱵᱚᱵᱟᱭᱤᱞ ᱡᱤᱱᱤᱥ ᱴᱟᱜ ᱫᱚ ᱢᱚᱵᱟᱭᱤᱞ ᱡᱤᱱᱤᱥ ᱫᱚ ᱢᱤᱫ ᱯᱚᱠᱠᱷᱮ ᱠᱷᱟᱨᱟᱯ ᱜᱮ ᱢᱤᱜ ᱯᱚᱠᱠᱷᱮ ᱵᱷᱟᱜᱤ ᱜᱤᱭᱟ᱾ ᱫᱚ ᱟᱢᱫᱚ ᱵᱷᱟᱜᱤ ᱡᱤᱱᱤᱥ ᱜᱤ ᱡᱩᱫᱤ ᱵᱷᱟᱜᱤ ᱡᱤᱱᱤᱥ ᱨᱮ ᱡᱩᱫᱤᱢ ᱠᱚᱨᱟᱣᱟ ᱵᱷᱟᱜᱤ ᱡᱤᱱᱤᱥ ᱵᱤᱵᱷᱤᱱᱱᱚ ᱨᱚᱠᱚᱢ ᱦᱩᱸ ᱵᱤᱵᱷᱤᱱᱱᱚ ᱨᱚᱠᱚᱢ ᱤᱱᱴᱟᱨᱱᱮᱴ ᱨᱮᱱᱟᱜ ᱠᱟᱹᱢᱤ ᱠᱚ ᱱᱮᱛᱟᱨ ᱫᱚ ᱰᱤᱡᱤᱴᱮᱞ ᱡᱩᱜᱽ ᱦᱩᱭ ᱠᱟᱱᱟ ᱛᱚ ᱦᱟᱱᱟ ᱱᱚᱣᱟ ᱤᱱᱴᱟᱨᱱᱟ ᱠᱟᱹᱢᱤ ᱠᱚ ᱯᱷᱚᱨᱚᱢ ᱯᱷᱤᱞᱟᱯ ᱠᱚ ᱢᱚᱵᱟᱭᱤᱞ ᱛᱮ ᱱᱚᱝᱠᱟ ᱦᱟᱱᱟ ᱱᱟᱣᱟ ᱠᱚ ᱡᱤᱱᱤᱥ ᱠᱚᱢ ᱧᱮᱞᱟ ᱴᱮᱴᱟᱥ ᱠᱚᱢ ᱧᱮᱞ ᱫᱟᱲᱮᱜ-ᱟ ᱦᱟᱱᱟ ᱱᱚᱣᱟ ᱠᱚ ᱡᱤᱱᱤᱥ ᱢᱚᱵᱟᱭᱤᱞ ᱢᱟᱫᱽᱫᱷᱚᱢ ᱛᱮ᱾ ᱟᱨ ᱱᱩᱠᱩ ᱫᱚ ᱚᱱᱟ ᱫᱚ ᱵᱟᱝᱠᱚ ᱧᱮᱞ ᱫᱟ ᱥᱩᱫᱩ ᱢᱮᱫᱴᱟᱝ ᱡᱤᱱᱤᱥ ᱜᱮᱠᱚ ᱵᱟᱲᱟᱭᱟ ᱤᱭᱩᱴᱩᱵᱤᱧ ᱧᱮᱞᱟ ᱵᱷᱤᱰᱤᱭᱳᱧ ᱧᱮᱞᱟ ᱚᱠᱚᱭ ᱚᱠᱟ ᱞᱮᱠᱟᱭ ᱮᱱᱮᱡ ᱫᱟᱭ ᱪᱮᱫ ᱞᱮᱠᱟᱭ ᱚᱭ ᱮᱱᱮᱡ ᱫᱟ ᱟᱠᱟᱞᱮᱠᱟ ᱠᱟᱴᱟᱭ ᱟᱹᱪᱩᱨᱮᱫ ᱛᱟᱭᱟ ᱪᱮᱜ ᱮ ᱦᱚᱨᱚᱜ ᱫᱟ ᱩᱱᱤ ᱪᱤᱜ ᱠᱟᱱᱟᱜ ᱦᱚᱨᱚᱜ ᱫᱟ ᱤᱷ ᱟᱹᱰᱤ ᱵᱷᱟᱜᱤ ᱧᱮᱞᱚᱜ ᱠᱟᱱᱟᱭ᱾ ᱚᱱᱟ ᱠᱚᱜᱮ ᱠᱚ ᱧᱮᱞᱫᱟ ᱟᱥᱚᱞ ᱡᱤᱱᱤᱥ ᱫᱚ ᱵᱟᱝ ᱠᱚ ᱠᱚ ᱧᱮᱞ ᱫᱟ ᱡᱮ ᱱᱚᱣᱟ ᱥᱳᱥᱟᱞ ᱢᱤᱰᱤᱭᱟ ᱠᱷᱚᱱ ᱪᱮᱜ ᱪᱮᱜ ᱤᱧ ᱥᱮᱬᱟ ᱫᱟᱲᱮᱜ-ᱟ ᱱᱚᱣᱟ ᱠᱷᱚᱱ ᱪᱮᱫ ᱪᱤᱠᱟᱹ
ᱦᱳᱭ ᱜᱚᱝᱠᱮ ᱡᱟᱦᱟᱸ ᱵᱮᱱ ᱞᱟᱹᱭ ᱠᱮᱫᱟ ᱟᱵᱮᱱ ᱡᱮ ᱰᱤᱡᱮ ᱚᱱᱟ ᱰᱤᱡᱮ ᱫᱟᱜ ᱚᱱᱟ ᱠᱟᱛᱷᱟ ᱡᱟᱦᱟᱸ ᱵᱮᱱ ᱞᱟᱹᱭ ᱠᱮᱫᱟ ᱚᱱᱟ ᱫᱚ ᱠᱟᱹᱴᱤᱡ ᱟᱹᱰᱤ ᱢᱚᱸᱡᱽ ᱤᱧ ᱠᱩᱥᱤᱭᱟᱜ ᱛᱟᱵᱚᱱᱟ ᱪᱮᱫᱟᱜ ᱥᱮ ᱜᱚᱝᱠᱮ ᱱᱮᱛᱟᱢ ᱵᱟᱯᱞᱟ ᱨᱮᱢᱟ ᱡᱟᱜ ᱠᱚᱲᱟ ᱜᱤᱫᱽᱨᱟᱹ ᱦᱩᱭᱩᱜ ᱟᱨ ᱠᱩᱲᱤ ᱜᱤᱫᱽᱨᱟᱹᱭ ᱦᱩᱭᱩᱜ ᱰᱤᱡᱮ ᱫᱚ ᱞᱟᱜᱟᱜ ᱠᱟᱱ ᱜᱮᱭᱟ᱾ ᱡᱟᱦᱟᱸ ᱴᱟᱢᱟᱠ ᱛᱩᱢᱫᱟᱜ ᱛᱮ ᱡᱟᱦᱟᱸ ᱨᱟᱹᱥᱠᱟᱹ ᱦᱩᱭᱩᱜ-ᱟ ᱚᱱᱟ ᱰᱤᱡᱮ ᱨᱮ ᱫᱚ ᱵᱟᱝ ᱧᱟᱢᱚᱜ-ᱟ᱾
ᱛᱚᱵᱩ ᱟᱵᱚ ᱫᱷᱟᱨᱮ ᱟᱹᱰᱤᱵᱚᱱ ᱥᱟᱵ ᱫᱚᱦᱚᱣ ᱠᱟᱫᱟ ᱮᱴᱟᱜ ᱟᱸ ᱢᱩᱞ ᱮᱴᱟᱜ ᱫᱤᱥᱚᱢ ᱡᱷᱟᱲᱠᱷᱚᱱ ᱚᱱᱟ ᱫᱷᱟᱨᱮᱱ ᱠᱚ ᱟᱹᱰᱤ ᱮᱴᱟᱜᱟᱹ ᱠᱟᱹᱴᱤᱡ ᱠᱚ ᱯᱟᱞᱴᱟᱣ ᱜᱚᱜ ᱟᱠᱟᱱᱟ ᱚᱱᱛᱮ ᱦᱚᱸ ᱢᱮᱱᱟᱜ ᱠᱚᱣᱟ ᱠᱤᱪᱷᱩ ᱫᱚ ᱵᱷᱟᱜᱤ ᱜᱮ ᱟᱨ ᱠᱤᱪᱷᱩ ᱫᱚᱠᱚ ᱯᱟᱞᱴᱟᱣ ᱜᱚᱜ ᱟᱠᱟᱱᱟ᱾
ᱦᱳᱭ ᱦᱳᱭ ᱦᱳᱭ
ᱟ ᱜᱚᱜ ᱠᱟᱱᱟ ᱠᱚ ᱰᱤᱡᱮ ᱯᱚᱪᱩᱨ ᱯᱚᱨᱤᱢᱟᱱ ᱛᱮ ᱩᱱᱠᱩ ᱥᱮ ᱟ ᱪᱟᱹᱞᱩ ᱜᱚᱜ ᱟᱠᱟᱱᱟ᱾
ᱦᱳᱭ
ᱟᱹᱰᱤᱴᱟᱣ ᱛᱟᱹᱣ ᱵᱚᱱ ᱥᱟᱵ ᱫᱚᱦᱚ ᱟᱠᱟᱜ ᱜᱮᱭᱟ, ᱟᱫᱚ ᱵᱤᱵᱷᱤᱱᱱᱚ ᱨᱚᱠᱚᱢ ᱡᱟᱦᱟᱸ ᱥᱮᱜ ᱟᱫᱚ ᱤᱭᱟᱹ ᱯᱟᱞᱴᱟᱣ ᱠᱟᱱᱟ ᱟᱫᱚ ᱚᱱᱛᱮ ᱦᱚᱭ ᱛᱚ ᱩᱱᱤ ᱨᱩ ᱵᱟᱭ ᱵᱟᱲᱟᱭᱟ ᱪᱤᱠᱟᱹᱭᱟᱭ ᱢᱟᱭᱤᱠ ᱟᱸᱜᱩᱭ ᱢᱮ ᱚᱱᱟ ᱛᱮᱜᱮ ᱟᱫᱚ ᱚᱱᱟ ᱛᱮᱜᱮ ᱟᱫᱚ ᱚᱱᱟ ᱡᱟᱦᱟᱸ ᱚᱨᱥᱚᱝ ᱦᱮᱡ ᱟᱠᱟᱱᱟ ᱡᱟᱦᱟᱸ ᱵᱟᱥ ᱛᱟᱨ ᱱᱟᱜ ᱡᱮᱢᱚᱱ ᱚᱨᱥᱚᱝ ᱦᱩᱭᱩᱜ-ᱟ ᱚᱝᱠᱟ ᱡᱮᱢᱚᱱ ᱯᱟᱞᱴᱟᱣ ᱪᱟᱞᱟᱣ ᱠᱟᱱᱟ ᱩᱱᱠᱩ ᱦᱚᱸ ᱚᱱᱠᱟ ᱠᱚ ᱯᱟᱞᱴᱟᱣ ᱪᱟ ᱡᱮᱢᱚᱱ ᱟᱵᱚ ᱥᱮᱫ, ᱟᱯᱮ ᱥᱮᱫ ᱥᱟᱨᱡᱚᱢ ᱵᱤᱨ ᱫᱟᱨᱮ ᱢᱮᱱᱟᱜ-ᱟ ᱛᱚ? ᱦᱮ, ᱪᱷᱟ ᱟᱵᱚ ᱫᱚ ᱦᱩᱸ ᱯᱤᱴᱷᱟᱹᱭᱟᱵᱚᱱ ᱮᱠᱷᱚᱱ ᱥᱟᱠᱨᱟᱛ ᱨᱮᱵᱚᱱ ᱯᱤᱴᱷᱟᱹᱭᱟ ᱥᱟᱨᱡᱚᱢ ᱥᱟᱠ ᱛᱮᱵᱚᱱ ᱯᱤᱴᱷᱟᱹᱭᱟ ᱟᱫᱚ ᱩᱱᱠᱩ ᱥᱮᱜ ᱫᱚ ᱵᱟᱹᱱᱩᱜ-ᱟ, ᱡᱮᱢᱚᱱ ᱵᱟᱡᱟᱨ ᱥᱮᱜ ᱩᱱᱠᱩ ᱫᱚ ᱪᱮᱫ ᱠᱚ ᱪᱤᱠᱟᱹᱭᱟ? ᱥᱟᱹᱨᱩ ᱥᱟᱠᱟᱢ ᱡᱟᱦᱟᱸ ᱠᱟᱭᱨᱟ ᱥᱟᱠᱟᱢ ᱡᱟᱦᱟᱸᱟᱱᱟᱜ ᱦᱟᱛᱟᱣ ᱠᱟᱛᱮᱜ ᱮ ᱤᱭᱟᱹᱭ ᱫᱟ ᱟᱫᱚ ᱚᱝᱠᱟ ᱠᱟᱛᱮ ᱩᱱᱠᱩ ᱫᱚᱱᱟ ᱯᱟᱞᱴᱟᱣ ᱟᱹᱜᱩ ᱠᱟᱱᱟ ᱫᱚ ᱟᱭᱤᱡ ᱜᱤᱫᱽᱨᱟᱹ ᱧᱮᱞᱮ ᱠᱟᱱᱟᱭ ᱤᱷ ᱤᱧᱤᱜ ᱢᱟ ᱫᱚ ᱛᱮᱦᱮᱧ ᱫᱚ ᱥᱟᱹᱨᱩ ᱥᱟᱠᱟ ᱠᱟᱭᱨᱟ ᱥᱟᱠᱟᱢ ᱛᱮ ᱯᱤᱴᱷᱟᱹ ᱠᱮᱫᱟᱭ ᱦᱮᱸ ᱛᱟᱦᱞᱮ ᱱᱚᱣᱟ ᱛᱮᱜᱮᱠᱚ ᱯᱤᱴᱷᱟᱹᱭᱟ ᱟᱵᱚ ᱫᱚ ᱦᱟᱱᱮ ᱵᱚᱱ ᱧᱮᱞ ᱟᱹᱜᱩᱭᱮᱫ ᱠᱚᱣᱟ ᱥᱟᱨᱡᱚᱢ ᱥᱟᱠᱟᱢ ᱠᱚ ᱟᱹᱜᱩᱣ ᱠᱟᱫᱟ ᱱᱚᱣᱟ ᱠᱚᱫᱚ ᱵᱟᱝ ᱜᱟᱱᱚᱜ-ᱟ ᱛᱚ ᱠᱟᱭᱨᱟ ᱥᱟᱠᱟᱢ ᱠᱟᱛᱚ ᱵᱟᱝ ᱜᱟᱱᱚᱜᱼᱟ, ᱥᱟᱨᱡᱚᱢ ᱥᱟᱠᱟᱢ ᱜᱮ ᱞᱟᱜᱟᱣ ᱦᱳᱭᱳᱜ-ᱟ ᱟᱫᱚ ᱚᱱᱠᱟ ᱡᱮ ᱥᱮᱬᱟ ᱟᱹᱜᱩᱣ ᱠᱟᱫᱟ ᱚᱱᱮ ᱚᱱᱠᱟᱱ ᱡᱤᱱᱤᱥ, ᱩᱱᱠᱩ ᱦᱚᱸ ᱚᱝᱠᱟ ᱜᱮ ᱚᱨᱥᱚᱝ ᱪᱟᱞᱟᱜ ᱠᱟᱱᱟ ᱠᱚ ᱟᱨ ᱚᱱᱟ ᱠᱚ ᱤᱭᱟᱹ ᱨᱮᱱᱟᱜ ᱦᱚᱸ ᱠᱟᱨᱮᱠᱥᱮᱱ ᱨᱮᱱᱟᱜ ᱵᱟᱝ ᱠᱚ ᱪᱮᱥᱴᱟᱭᱫᱟ ᱡᱮ ᱱᱚᱣᱟ ᱠᱚᱫᱚ ᱵᱟᱵᱚᱱ ᱟᱫᱟ-
ᱦᱳᱭ ᱦᱳᱭ ᱟᱵᱚᱣᱟᱜ ᱟᱹᱨᱤᱪᱟᱹᱞᱤ ᱠᱚ, ᱱᱮᱛᱟᱨ ᱫᱚ ᱥᱟᱜ ᱠᱤᱪᱷᱩ ᱠᱤᱪᱷᱩ ᱦᱚᱲ ᱫᱚ ᱧᱮᱞᱚᱜ ᱦᱩᱭᱩᱜ ᱠᱟᱱᱟ ᱡᱟᱦᱟᱸ ᱡᱟᱦᱟᱸᱭ ᱪᱟᱠᱨᱤ ᱵᱟᱹᱠᱨᱤ ᱧᱟᱢ ᱠᱟ ᱠᱟᱛᱮᱫ ᱡᱟᱦᱟᱸ ᱡᱮ ᱵᱟᱡᱟᱨ ᱴᱚᱞᱟ ᱨᱮᱠᱚ ᱛᱟᱦᱮᱱ ᱠᱟᱱᱟ᱾ ᱩᱱᱠᱩ ᱦᱚᱸᱠᱚ ᱟᱯᱰᱮᱴ ᱫᱚᱠᱚ ᱟᱯᱰᱮᱴ, ᱦᱮᱸ ᱟᱯᱰᱮᱴ ᱫᱚ ᱵᱷᱟᱜᱤᱭᱟ ᱫᱤᱥᱚᱢ ᱥᱟᱶ ᱥᱟᱶᱛᱮ᱾ ᱚᱸᱰᱮ ᱫᱚ ᱵᱷᱟᱜᱮᱭᱟ ᱛᱟᱨ ᱢᱟᱱᱮ ᱜᱚᱝᱠᱮ ᱛᱚ ᱟᱨ ᱱᱤᱱᱴᱟᱜ ᱚᱯᱰᱮᱴ ᱫᱚ ᱵᱟᱝ ᱵᱷᱟᱜᱮᱭᱟ ᱡᱟᱦᱟᱸ ᱫᱚ ᱟᱵᱚ ᱥᱟᱶᱛᱟ ᱢᱮᱱᱟᱜ, ᱟᱵᱚ ᱥᱟᱶᱛᱟ ᱥᱚᱢᱟᱡᱽ ᱡᱟᱦᱟᱸ ᱟᱹᱨᱤᱪᱟᱹᱞᱤ ᱠᱟᱱ ᱛᱟᱵᱚ ᱚᱱᱟ ᱠᱚᱫᱚ ᱵᱚᱱ ᱟᱫ ᱪᱟᱵᱟᱭ ᱠᱮᱫᱟ ᱚᱱᱠᱟ ᱟᱯᱰᱮᱴ ᱫᱚ ᱵᱟᱝ ᱴᱷᱤᱠᱟ ᱤᱧ ᱞᱟᱹᱭᱟ ᱱᱚᱣᱟ ᱜᱮᱤᱧ ᱞᱟᱹᱭᱟ᱾
ᱦᱩᱸ ᱟᱫᱚ ᱡᱚᱛᱚ ᱫᱚ ᱵᱟᱝ ᱠᱟᱱ,
ᱥᱟᱶᱛᱮ ᱟᱵᱚᱣᱟᱜ ᱥᱟᱶᱛᱟ ᱥᱚᱢᱟᱡᱽ ᱦᱚᱸ, ᱟᱢ ᱚᱱᱠᱟ ᱜᱮ ᱫᱚᱦᱚ ᱠᱟᱜ ᱢᱮ ᱡᱟᱦᱟᱸ ᱞᱮᱠᱟ ᱨᱟᱡᱽᱱᱤᱛᱤ ᱪᱟᱞᱟᱣ ᱦᱮᱜ ᱠᱟᱱᱟ ᱡᱟᱦᱟᱸ ᱞᱮᱠᱟ ᱪᱟᱞᱟᱜ, ᱠᱟᱱ ᱛᱟᱵᱚᱱᱟ ᱵᱟᱯᱞᱟ ᱵᱤᱦᱟᱹ ᱡᱟᱦᱟᱸ ᱞᱮᱠᱟ ᱦᱩᱭᱩᱜ ᱠᱟᱱᱟ᱾ ᱚᱱᱠᱟ ᱜᱮ ᱪᱟᱞᱟᱣ ᱦᱚᱪᱚᱱ ᱢᱟ ᱠᱤᱱᱛᱩ ᱚᱱᱠᱟ ᱫᱚ ᱵᱟᱝ ᱜᱚᱝᱠᱮ ᱱᱮᱛᱟᱨ ᱫᱚ ᱩᱱᱠᱩ ᱫᱚ ᱢᱟᱛᱚ ᱡᱟᱦᱟᱭ ᱠᱚ, ᱟᱠᱚ ᱦᱚᱸ ᱡᱮ ᱵᱟᱡᱟᱨ ᱴᱟᱣᱩᱱ ᱨᱮ ᱪᱮᱫᱞᱮᱠᱟ ᱦᱩᱭᱩᱜ ᱠᱟᱱᱟ ᱠᱟᱞᱪᱟᱨ᱾ ᱠᱤᱪᱷᱩ ᱠᱤᱪᱷᱩ ᱡᱟᱭᱜᱟ ᱨᱮᱧ ᱧᱮᱞ ᱠᱟᱫᱟ ᱡᱮ ᱴᱟᱢᱟᱠ ᱛᱩᱢᱫᱟᱜ ᱡᱟᱭᱜᱟ ᱨᱮ ᱜᱚᱝᱠᱮ ᱚᱱᱮ ᱰᱚᱢ ᱠᱚᱠᱚ ᱟᱹᱜᱩᱭᱮᱜ ᱠᱚᱣᱟ᱾ ᱨᱩ ᱞᱟᱹᱜᱤᱫ ᱛᱮ, ᱜᱚᱝᱠᱮ ᱱᱚᱣᱟ ᱫᱚ ᱟᱵᱚᱣᱟᱜ ᱡᱮᱦᱮᱛᱩ
ᱰᱩᱢᱠᱟᱹ ᱨᱮᱱᱟᱜ ᱢᱤᱫᱴᱟᱝ ᱤᱭᱟᱹ ᱨᱮᱜᱮ ᱧᱮᱞ ᱦᱩᱭᱩᱜ ᱠᱟᱱ ᱛᱟᱦᱮ ᱵᱷᱤᱰᱭᱳ ᱧᱮᱞ ᱦᱩᱭᱩᱜ ᱠᱟᱱ ᱛᱟᱦᱮᱸ ᱩᱱᱠᱩ ᱥᱮᱫ ᱫᱚ ᱚᱝᱠᱟᱱᱟᱜ, ᱰᱷᱟᱠ ᱛᱮᱠᱚ ᱮᱱᱮᱡ ᱠᱟᱱᱟ, ᱟᱫᱚᱠᱚ ᱪᱮᱫ ᱫᱚᱱ ᱠᱚ ᱪᱟᱜ ᱠᱟᱱᱟ ᱫᱟᱜᱽ ᱫᱚᱱ᱾ ᱚᱱᱟ ᱟᱨᱚ ᱪᱮᱫ ᱡᱤᱱᱤᱥ ᱠᱟᱱᱟ, ᱟᱫᱚ ᱟᱠᱚ ᱥᱮᱫ ᱡᱮᱢᱚᱱ ᱤᱭᱟᱹ ᱟᱹᱜᱩ ᱠᱟᱫᱟ ᱠᱚ ᱟᱠᱚᱨᱮᱱ ᱤᱭᱟᱹ ᱠᱚ ᱚᱱᱟ ᱟᱠᱚ ᱫᱚ, ᱟᱠᱚᱣᱟᱜ ᱫᱳᱥ ᱫᱚ ᱵᱟᱝ, ᱟᱠᱚ ᱪᱮᱫᱠᱟ ᱠᱚ ᱩᱫᱩᱜ ᱟᱠᱟᱫ ᱠᱚᱣᱟ ᱵᱚᱭᱮᱥ ᱠᱚ ᱚᱱᱠᱟ ᱜᱮᱠᱚ ᱥᱮᱬᱟᱭ, ᱠᱟᱫᱟ ᱟᱵᱚ ᱡᱮᱢᱚᱱ ᱱᱤᱛᱚᱜ ᱠᱚ ᱩᱫᱩᱜ ᱟᱠᱟᱫ ᱵᱚᱱᱟ ᱱᱚᱝ ᱱᱚᱣᱟ ᱵᱚᱱ ᱥᱮᱬᱟ ᱟᱠᱟᱫᱟ ᱟᱵᱚ ᱡᱩᱫᱤ ᱮᱴᱟᱜ ᱠᱚ ᱟᱵᱚ ᱡᱩᱫᱤ ᱮᱴᱟᱜ ᱵᱚᱱ ᱩᱫᱩᱜ ᱟᱠᱚᱭᱟ ᱟᱵᱚ ᱨᱮᱱ ᱜᱤᱫᱽᱨᱟᱹ ᱠᱚ ᱩᱱᱠᱩ ᱟᱨᱚ ᱮᱴᱟᱜ ᱠᱚ ᱥᱮᱸᱬᱟᱭᱟ᱾
ᱦᱳᱭ ᱦᱳᱭ ᱦᱳᱭ ᱛᱟᱯᱚᱨ ᱦᱳᱭ ᱟᱠᱚ ᱥᱮᱫ ᱨᱮᱱ ᱵᱟᱵᱟ ᱛᱟᱠᱚ ᱪᱮᱫᱠᱟ, ᱠᱚ ᱩᱫᱩᱜ ᱥᱮᱬᱟ ᱠᱟᱫᱟ ᱠᱚ ᱩᱱᱠᱩ ᱦᱚᱸ ᱚᱚᱱᱠᱟ ᱠᱚᱨᱮᱱ ᱜᱤᱫᱽᱨᱟᱹ ᱯᱤᱫᱽᱨᱟᱹ ᱚᱱᱠᱟ ᱠᱚ ᱥᱮᱬᱟᱣ ᱠᱟᱫᱟ᱾
ᱦᱩᱸ ᱚᱱᱠᱟ ᱠᱟᱛᱮ ᱜᱮ ᱯᱟᱞᱴᱟᱣ ᱪᱟᱞᱟᱜ ᱠᱟᱱᱟ ᱫᱤᱱᱠᱮ ᱫᱤᱱ᱾
ᱟᱫᱚ ᱟᱵᱚᱣᱟᱜ ᱡᱟᱦᱟᱸ ᱠᱟᱱ ᱛᱟᱢᱟ ᱨᱟᱡᱽᱱᱤᱛ, ᱡᱟᱦᱟᱸ ᱟᱹᱨᱤᱪᱟᱹᱞᱤ ᱚᱱᱟ ᱟᱹᱨᱤᱪᱟᱹᱞᱤ ᱜᱮᱛᱚ ᱠᱚ ᱟᱫ ᱪᱟᱵᱟᱭᱮᱫ ᱛᱟᱵᱚᱱᱟ᱾
ᱦᱩᱸ ᱦᱩᱸ ᱚᱱᱠᱟ ᱫᱚ ᱟᱵᱚ ᱫᱚ ᱠᱟᱴᱤᱜ, ᱥᱤᱠᱷᱱᱟᱹᱛ ᱫᱚᱨᱠᱟᱨ ᱠᱟᱱᱟ ᱟᱵᱚᱣᱟᱜ ᱱᱟᱜᱟᱢ ᱵᱟᱲᱟᱭ ᱫᱚᱨᱠᱟᱨ ᱠᱟᱱᱟ ᱠᱤ ᱱᱟᱜᱟᱢ ᱡᱩᱫᱤ ᱠᱚ, ᱠᱷᱟᱱ ᱟᱵᱚᱣᱟᱜ ᱱᱟᱜᱟᱢ ᱵᱩᱡᱽ ᱞᱮᱠᱷᱟᱱ ᱡᱷᱚᱛᱚ ᱟᱵᱚᱭᱟᱜ ᱥᱟᱱᱛᱟᱲ ᱜᱤᱫᱽᱨᱟᱹ ᱫᱚ ᱟᱫᱚ, ᱮᱴᱟᱜ ᱰᱟᱦᱟᱨ ᱛᱮᱫᱚ ᱵᱟᱝᱠᱚ ᱪᱟᱜᱼᱟ ᱡᱩᱫᱤ ᱱᱟᱜᱟᱢᱮ ᱵᱩᱡᱟ, ᱟᱨ ᱡᱩᱫᱤ ᱱᱟᱜᱟᱢ ᱵᱟᱭ ᱵᱩᱡᱟ ᱛᱟᱦᱚᱞᱮ ᱠᱷᱟᱱ ᱜᱮ ᱟᱫᱚ ᱩᱱᱤ ᱫᱚ ᱠᱷᱟᱨᱟᱯ ᱨᱟᱥᱛᱟᱭ ᱯᱟᱸᱡᱟᱭᱟ ᱟᱨ ᱩᱱᱤ ᱫᱚ ᱵᱟᱭ ᱵᱩᱡᱟ ᱩᱱᱤ ᱫᱚ᱾ ᱟᱫᱚ ᱞᱟᱹᱭᱟ ᱚᱱᱟᱜᱮ ᱚᱱᱟ ᱡᱤᱱᱤᱥ ᱜᱮ ᱴᱷᱤᱠ ᱜᱮᱭᱟ ᱚᱱᱟ ᱠᱟᱞᱪᱟᱨ ᱜᱮ ᱴᱷᱤᱠ ᱜᱮᱭᱟ ᱚᱱᱟ ᱠᱚᱜᱮ ᱴᱷᱤᱠ ᱜᱮᱭᱟ᱾